ᱦᱮᱞᱳ
ᱦᱮᱸ ᱜᱚᱝᱠᱮ ᱡᱚᱦᱟᱨ ᱜᱮ?
ᱦᱮᱸ ᱡᱚᱦᱟᱨ ᱜᱮ?
ᱜᱚᱝᱠᱮ ᱨᱚᱲ ᱵᱟᱝ ᱟᱸᱡᱚᱢᱟ ᱚᱱᱟ ᱠᱟᱹᱴᱤᱡ ᱥᱩᱨ ᱠᱟᱛᱮ ᱨᱚᱲ ᱢᱮ?
ᱚᱻ ᱱᱤᱛᱳᱜ ᱟᱡᱚᱢᱚᱜ ᱠᱟᱱᱟ
ᱦᱮᱰᱯᱷᱳᱱᱮᱢ ᱞᱟᱜᱟᱣ ᱟᱠᱟᱫᱟ ᱟᱨᱠᱤ ᱨᱚᱲ ᱟᱹᱰᱤ ᱵᱷᱤᱛᱤᱨ ᱨᱮ ᱟᱸᱡᱚᱢᱚᱜ ᱠᱟᱱᱟ᱾
ᱟᱪᱪᱷᱟ᱾ ᱚ ᱛᱟᱦᱚᱞᱮ ᱤᱭᱟᱹᱮ ᱪᱮᱫ ᱞᱮᱠᱟ ᱢᱮᱱᱟᱢᱟ? ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱛᱟᱦᱚᱞᱮ ᱟᱢᱜ ᱪᱮᱫ ᱞᱮᱠᱟ ᱢᱮᱱᱟᱜ ᱢᱮᱭᱟ?
ᱚ ᱤᱧ ᱦᱚᱸ ᱱᱟᱯᱟᱭ ᱵᱟᱲᱟ ᱜᱮ ᱛᱟᱦᱚᱞᱮᱼᱼ
ᱪᱮᱫ ᱪᱤᱠᱟᱹᱭ ᱦᱩᱜ ᱠᱟᱱᱟ ᱱᱤᱛᱚᱜ ᱫᱚ᱾
ᱦᱚᱸ ᱱᱤᱛᱚᱜ ᱫᱚ ᱱᱚᱛᱮ ᱱᱚᱛᱮ ᱨᱮᱜᱮᱼᱼ ᱟᱨ ᱟᱢᱫᱚ ᱛᱟᱦᱚᱞᱮᱼᱼ ᱡᱮ ᱪᱮᱫ ᱠᱚ ᱢᱮᱛᱟᱜᱼᱟ ᱟᱯᱮᱥᱮᱫ ᱪᱮᱫ ᱵᱚᱨᱥᱟ ᱪᱮᱫᱠᱟ ᱫᱟᱜ ᱵᱟᱲᱟ ᱠᱮᱫᱟᱭ ᱥᱮ ᱵᱟᱝ ᱟᱞᱮᱥᱮᱫ ᱢᱟ ᱫᱟᱜ ᱵᱟᱲᱟ ᱠᱮᱫᱟᱭ ᱫᱚᱢᱮ?
ᱫᱟᱜ ᱵᱟᱲᱟ ᱠᱮᱫ ᱜᱮᱭᱟᱭ ᱱᱤᱭᱟᱹ ᱛᱟᱨᱟᱥᱤᱧ ᱵᱮᱲᱟ ᱜᱮ᱾
ᱚᱻ
ᱛᱟᱦᱞᱮ ᱟᱯᱮ ᱥᱮᱫ ᱫᱟᱜ ᱠᱮᱜᱼᱟᱭ ᱥᱮ ᱵᱟᱝ?
ᱦᱮᱸ ᱟᱞᱮ ᱥᱮᱫ ᱦᱚᱸ ᱫᱚᱢᱮ ᱫᱟᱜ ᱠᱮᱫᱟᱭ᱾ ᱟᱨᱼᱼ ᱛᱟᱦᱚᱞᱮ ᱪᱟᱥ ᱠᱟᱹᱢᱤ ᱠᱚ ᱫᱚ ᱛᱤᱱᱟᱹᱜ ᱯᱮ ᱞᱟᱦᱟ ᱠᱮᱫᱟ ᱥᱮ ᱵᱟᱝ? ᱵᱚᱨᱥᱟ ᱢᱟ ᱥᱮᱴᱨ ᱮᱱᱟ? ᱪᱟᱥ ᱠᱟᱹᱢᱤ ᱠᱚ ᱦᱩᱭ ᱟᱠᱟᱱᱟ ᱥᱮ ᱵᱟᱝ ᱛᱤᱱᱟᱹᱜ?
ᱛᱚ ᱦᱮᱸᱜᱼᱮ ᱮᱛᱚᱦᱚᱵ ᱦᱩᱭ ᱠᱟᱱᱟ, ᱫᱤᱭᱮ ᱞᱟᱜᱟᱣ ᱦᱩᱭ ᱠᱟᱱᱟ ᱪᱟᱥ ᱠᱟᱹᱢᱤ᱾
ᱟᱪᱪᱷᱟ᱾
ᱛᱟᱦᱚᱞᱮ ᱟᱯᱮ ᱥᱮᱫ ᱜᱮ ᱪᱮᱫ ᱞᱮᱠᱟ ᱞᱟᱜᱟᱣ ᱟᱠᱟᱱᱟ ᱥᱮ ᱟᱹᱣᱨᱤ?
ᱟᱞᱮ ᱥᱮᱫᱼᱼ ᱟᱞᱮ ᱥᱮᱫ ᱫᱚ ᱦᱮᱸ ᱞᱟᱜᱟᱣ ᱫᱚ ᱞᱟᱜᱟᱣ ᱠᱟᱱᱟ, ᱟᱞᱮ ᱥᱮᱫ ᱫᱚ ᱠᱟᱹᱴᱤᱡ ᱞᱟ ᱮ ᱞᱟᱦᱟᱼᱼ ᱞᱟᱦᱟ ᱧᱚᱜ ᱨᱮ ᱞᱟᱜᱟᱣ ᱟᱠᱟᱱᱟ ᱾ ᱛᱟᱨ ᱢᱟᱱᱮ ᱤᱭᱟᱹ ᱛᱚ ᱪᱮᱫ ᱠᱚ ᱢᱮᱛᱟᱜᱼᱟ ᱟᱞᱮ ᱥᱮᱫ ᱫᱚ ᱠᱟᱹᱴᱤᱡ ᱞᱚᱜᱚᱱ ᱧᱚᱜ ᱫᱟᱜ ᱞᱟᱜᱟᱜ ᱜᱮᱭᱟ ᱵᱟᱹᱭᱦᱟᱹᱲ ᱵᱟᱹᱭᱦᱟᱹᱲ ᱜᱮ ᱫᱤᱥᱚᱢ ᱞᱮᱠᱟ ᱛᱚ ᱟᱨᱠᱤ ᱤᱭᱟᱹ ᱱᱟᱢᱟᱞ ᱫᱤᱥᱚᱢ ᱾ ᱟᱨᱠᱤ ᱚᱝᱠᱟ ᱥᱤᱥᱴᱮ ᱜᱮᱭᱟ ᱛᱚ ᱤᱱᱟᱹ ᱛᱮ ᱠᱟᱹᱴᱤᱡ ᱞᱚᱜᱚᱱ ᱧᱚᱜ ᱠᱚ ᱨᱚᱦᱚᱭ ᱯᱩᱨᱟᱹᱣ ᱜᱚᱜ ᱠᱟᱫᱟ ᱾
ᱟᱪᱪᱷᱟ ᱾
ᱦᱳᱭ ᱾
ᱛᱟ ᱯᱚᱨᱮ ᱱᱟᱯᱟᱭ ᱵᱟᱲᱟ ᱜᱮᱭᱟᱢ ᱛᱚ ᱥᱮ ᱵᱟᱝ?
ᱦᱮᱸ ᱱᱟᱯᱟᱭ ᱫᱚ ᱱᱟᱯᱟᱭ ᱵᱟᱲᱟ ᱜᱮ ᱾ ᱟᱫᱚ ᱦᱚᱜᱼᱚᱭ ᱛᱚ ᱵᱚᱨᱥᱟ ᱫᱤᱱ ᱦᱮᱡ ᱮᱱᱟ ᱦᱩᱸ ᱾
ᱦᱳᱭ ᱛᱟᱦᱞᱮ ᱡᱚᱢ ᱵᱟᱲᱟ ᱠᱚ ᱫᱚ ᱦᱩᱭᱱᱟ ᱥᱮ ᱟᱣᱨᱤ?
ᱡᱚᱢ ᱵᱟᱲᱟ ᱠᱚ ᱫᱚ ᱟᱹᱣᱨᱤᱭᱟᱜᱼᱟ, ᱦᱚᱸᱜᱼᱚᱭ ᱦᱮᱛᱳᱜ ᱤᱥᱤᱱ ᱵᱟᱥᱟᱝ ᱦᱩᱭᱩᱜ ᱠᱟᱱᱟ ᱾
ᱟᱪᱪᱷᱟ ᱾ᱜᱚᱝᱠᱮ ᱛᱟᱞᱦᱮ ᱪᱮᱫ ᱠᱚ ᱪᱮᱫ ᱪᱮᱫ ᱠᱚ ᱫᱚ ᱩᱛᱩ ᱦᱩᱭᱩᱜ ᱠᱟᱱᱟ ᱤᱥᱤᱱ ᱵᱟᱲᱟ ᱦᱩᱭᱩᱜ ᱠᱟᱱᱟ?
ᱚ ᱤᱥᱤᱱ ᱠᱚ ᱫᱚ ᱛᱮᱦᱤᱧ ᱫᱚ ᱦᱩᱭᱩᱜ ᱠᱟᱱᱟ ᱤᱭᱟᱹ ᱦᱩᱭᱩᱜ ᱠᱟᱱᱟ ᱡᱟᱹᱯᱩᱫ ᱡᱟᱹᱯᱩᱫ ᱠᱮᱫᱟᱭ ᱛᱚ ᱛᱟᱯᱚᱨ ᱛᱚ ᱤᱭᱟᱹ ᱦᱩᱭᱩᱜ ᱠᱟᱱᱟ, ᱥᱳᱲᱮ ᱦᱩᱭᱩᱜ ᱠᱟᱱᱟ ᱛᱤᱦᱤᱧ ᱫᱚ ᱾
ᱟᱪᱪᱷᱟ, ᱟᱹᱰᱤ ᱱᱟᱯᱟᱭ ᱾
ᱦᱩᱸ ᱛᱟᱦ ᱟᱢ ᱫᱚᱚᱢ ᱡᱚᱢ ᱵᱟᱲᱟ ᱠᱮᱫᱟ ᱥᱮ ᱵᱟᱝ?
ᱦᱮ, ᱸ ᱡᱚᱢ ᱵᱟᱲᱟ ᱠᱚᱫᱚ ᱦᱩᱭ ᱵᱟᱲᱟ ᱟᱠᱟᱱ ᱜᱮᱭᱟ ᱾ ᱡᱚᱢ ᱵᱟᱲᱟ ᱠᱟᱛᱮ ᱜᱮ ᱫᱩᱲᱩᱵ ᱵᱟᱲᱟ ᱡᱤᱨᱟᱹᱣ ᱵᱟᱲᱟ ᱦᱩᱭ ᱠᱟᱱᱟ ᱾
ᱚ ᱟᱨ ᱪᱮᱫ ᱠᱚ ᱫᱚ? ᱩᱸᱻ ᱛᱟᱦᱚᱞᱮ ᱤᱭᱟᱹ ᱠᱚᱫᱚ ᱛᱟᱦᱚᱞᱮ ᱚᱜᱠᱟ ᱪᱟᱥ ᱠᱟᱹᱢᱤ ᱠᱚᱫᱚᱢ ᱵᱟᱲᱟᱭ ᱜᱮᱭᱟ ᱥᱮ ᱵᱟᱝ?
ᱦᱮ, ᱸ ᱪᱟᱥ ᱵᱟᱥ ᱠᱟᱹᱢᱤ ᱠᱚᱫᱚ ᱵᱟᱲᱟᱭ ᱦᱩᱭᱩᱜ ᱜᱮᱭᱟ ᱾
ᱚ ᱟᱨ ᱚ ᱟᱨ ᱯᱟᱲᱦᱟᱣ ᱠᱚᱫᱚ ᱯᱟᱲᱦᱟᱣ ᱠᱟᱱ ᱜᱮᱭᱟᱢ ᱥᱮ?
ᱦᱮᱸ ᱯᱟᱲᱦᱟᱣ ᱠᱚᱫᱚ ᱯᱟᱲᱦᱟᱣ ᱵᱟᱲᱟ ᱦᱩᱭᱩᱜ ᱠᱟᱱ ᱜᱮᱭᱟ, ᱢᱳᱴᱟᱢᱩᱴᱤ ᱢᱟᱥᱴᱟᱨ ᱰᱤᱜᱽᱨᱤ ᱦᱟᱹᱨᱤᱡ ᱯᱟᱲᱦᱟᱣ ᱦᱩᱭ ᱠᱟᱱ ᱜᱮᱭᱟ ᱾ ᱛᱚ ᱟᱢ ᱜᱮ ᱯᱟᱲᱦᱟᱣ ᱛᱤᱱᱟᱹᱜ ᱥᱟᱺᱜᱤᱧ?
ᱚ ᱤᱧ ᱦᱚᱸ ᱱᱚᱜᱼᱚᱭ ᱯᱟᱲᱦᱟᱣ ᱠᱚ ᱪᱟᱞᱟᱜ ᱠᱟᱱ ᱜᱮᱭᱟ ᱾ ᱱᱚᱜᱼᱚᱭ ᱛᱚ ᱠᱚᱞᱮᱡᱽ ᱥᱮᱫ ᱨᱮ ᱯᱟᱲᱦᱟᱣ ᱦᱩᱭᱩᱜ ᱠᱟᱱᱟ ᱾ ᱟᱨ ᱤᱭᱟᱹ ᱠᱚ ᱫᱚ ᱛᱟᱦᱚᱞᱮ ᱟᱯᱮ ᱥᱮᱫ ᱫᱚ ᱵᱩᱨᱩ ᱮᱞᱟᱠᱟ ᱥᱮ, ᱚᱝᱠᱟ ᱱᱟᱢᱟᱞ ᱫᱤᱥᱚᱢ ᱟᱞᱮ ᱞᱮᱠᱟ ᱜᱮ?
ᱢᱟᱱᱮ ᱚᱝᱠᱟ ᱵᱩᱨᱩ ᱦᱚᱸ, ᱞᱟᱹᱭ ᱵᱟᱝ ᱜᱟᱱᱚᱜᱼᱟ, ᱵᱤᱨ ᱫᱤᱥᱚᱢ ᱵᱤᱨ ᱫᱤᱥᱚᱢᱮ ᱮᱢ ᱞᱟᱹᱭ ᱫᱟᱲᱮᱭᱟᱜᱼᱟ ᱾ ᱟᱞᱮ ᱥᱮᱫ ᱫᱚ ᱢᱟᱱᱮ ᱵᱤᱨ ᱢᱮᱱᱟᱜᱼᱟ ᱵᱤᱨ ᱫᱤᱥᱚᱢ ᱜᱮ ᱠᱟᱱᱟ ᱞᱮ ᱚᱝᱠᱟ ᱵᱤᱞᱟᱹᱛ ᱛᱚ ᱵᱟᱝ ᱠᱟᱱᱟ ᱞᱮ ᱥᱮ ᱵᱩᱨᱩ ᱫᱤᱥᱚᱢ ᱦᱚᱸ ᱵᱟᱹᱱᱩᱜᱼᱟ, ᱠᱟᱹᱴᱤᱡ ᱥᱟᱦᱟ ᱜᱮᱭᱟ ᱟᱞᱮ ᱥᱮᱫ ᱠᱷᱚᱱᱟᱜ ᱫᱚ ᱵᱩᱨᱩ ᱫᱤᱥᱚᱢ ᱫᱚ ᱾
ᱦᱩᱸ, ᱦᱩᱸ ᱦᱩᱸ ᱾ ᱟᱨ ᱪᱮᱫᱠᱟ ᱚᱝᱠᱟ ᱪᱟᱥ ᱵᱟᱥ ᱠᱚ ᱫᱚ ᱱᱤᱛᱚᱜ ᱫᱚ ᱵᱚᱨᱥᱟ ᱫᱤᱱ, ᱜᱚᱴᱟ ᱥᱮᱫ ᱜᱮ ᱦᱩᱲᱩ ᱠᱚ ᱪᱟᱥ ᱜᱮᱭᱟ ᱟᱨ ᱚᱝᱠᱟ ᱱᱟᱜ ᱦᱩᱲᱩ ᱵᱟᱫ ᱛᱮ ᱟᱨᱚ ᱪᱟᱥ ᱠᱚ ᱪᱮᱜᱠᱟ ᱦᱩᱭᱩᱜ ᱜᱮᱭᱟ ᱥᱮ?
ᱦᱮᱸ, ᱢᱤᱫ ᱵᱟᱨ ᱩᱛᱩ ᱤᱭᱟᱹ ᱠᱚ ᱫᱚ ᱢᱮᱱᱟᱜᱼᱟ ᱾ ᱟᱲᱟᱜ ᱥᱟᱠᱟᱢ ᱥᱮ ᱚᱝᱠᱟ ᱩᱛᱩ ᱵᱮᱸᱜᱟᱲ ᱤᱭᱟᱹ ᱠᱚ ᱫᱚ ᱚᱱᱟ ᱠᱚ ᱫᱚ ᱪᱟᱥ ᱢᱤᱫ ᱵᱟᱨ ᱪᱟᱥ ᱵᱟᱲᱟ ᱦᱩᱭ ᱟᱠᱟᱱ ᱜᱮᱭᱟ ᱾ ᱚᱱᱟ ᱥᱟᱶᱛᱮ ᱱᱤᱛᱚᱜ ᱫᱚ ᱡᱮᱢᱚᱱ ᱡᱟᱯᱩᱫ ᱫᱤᱱ ᱥᱮᱴᱮᱨ ᱟᱠᱟᱱᱟ ᱱᱤᱛᱚᱜ ᱫᱚ ᱦᱩᱲᱩ ᱨᱚᱦᱚᱭ ᱫᱤᱱ ᱥᱮᱴ ᱦᱚᱭ ᱛᱚ ᱛᱟᱦᱞᱮ ᱦᱩᱲᱩ ᱨᱚᱦᱚᱭ ᱥᱮᱫ ᱠᱟᱹᱢᱤ ᱵᱟᱲᱟᱭ ᱦᱩᱭᱩᱜ ᱠᱟᱱᱟ ᱾
ᱵᱟᱠᱷᱟᱱ ᱫᱚ ᱪᱮᱫ ᱠᱚ ᱢᱮᱛᱟᱜᱼᱟ ᱟᱞᱮ ᱥᱮᱫ ᱫᱚ ᱠᱟᱹᱴᱤᱡ ᱮᱡᱮ ᱥᱮᱮᱜ ᱦᱚᱸ ᱡᱮᱢᱚᱱ ᱮᱮ ᱡᱮ ᱞᱮᱠᱟ ᱢᱮᱱᱟᱜᱼᱟ ᱛᱚ ᱮᱮ ᱟᱠᱟᱠᱟᱥᱮᱫ ᱫᱚ ᱠᱟᱹᱴᱤᱡ ᱵᱟᱹᱭᱦᱟᱹᱲ ᱧᱚᱜ ᱜᱮᱭᱟ ᱚᱱᱟ ᱫᱷᱟᱨᱮ ᱫᱚ ᱦᱩᱲᱩ ᱠᱚ ᱨᱚᱦᱚᱭᱟ ᱟᱨ ᱢᱤᱫ ᱫᱷᱟᱨᱮ ᱫᱚ ᱟᱨᱠᱤ ᱵᱟᱨ ᱞᱮᱠᱟᱱ ᱢᱟᱴᱷ ᱢᱮᱱᱟᱜᱼᱟ ᱟᱞᱮ ᱫᱷᱟᱨᱮ ᱾ ᱟᱨ ᱢᱤᱫ ᱫᱷᱟᱨᱮ ᱫᱚ ᱚᱱᱠᱟ ᱟᱱᱟᱪ ᱪᱟᱥ ᱠᱚ ᱦᱩᱭᱩᱜ ᱜᱮᱭᱟ, ᱟᱨ ᱚᱱᱟ ᱢᱤᱫ ᱫᱷᱟᱨᱮ ᱫᱚ ᱦᱩᱲᱩ ᱟᱨᱠᱤ ᱟᱯᱮᱥᱮᱫ ᱚᱱᱠᱟ ᱚᱱᱠᱟ ᱫᱚ ᱵᱟᱹᱱᱩᱜ ᱟᱥᱮ ᱪᱮᱫ ᱟᱯᱮᱥ?
ᱢᱟᱱᱮ ᱟᱞᱮ ᱥᱮᱜ ᱦᱚᱸ ᱫᱚ ᱠᱟ ᱠᱚ ᱪᱟᱥ ᱜᱮᱭᱟᱢ ᱛᱟᱯᱚᱨᱮ ᱟᱯᱮ ᱥᱮᱫ ᱫᱚ ᱢᱟᱱᱮ ᱫᱟᱜ ᱫᱚ ᱪᱮᱫ ᱞᱮᱠᱟ ᱢᱟᱱᱮ ᱫᱟᱜ ᱛᱟᱦᱮᱱ ᱜᱮᱭᱟ ᱵᱟᱹᱭᱦᱟᱹᱲ ᱠᱚ ᱠᱚᱨᱮ ᱥᱮ?
ᱦᱳᱭ ᱦᱮᱸ ᱵᱟᱹᱭ ᱵᱟᱹᱭᱦᱟᱹᱲ ᱠᱚ ᱵᱟᱹᱭᱦᱟᱹᱲ ᱵᱟᱹᱭᱦᱟᱹᱲ ᱠᱚᱨᱮ ᱫᱚ ᱵᱟᱹᱭᱦᱟᱹᱲ ᱫᱷᱟᱨᱮ ᱛᱮᱫᱚ ᱠᱟᱹᱴᱤᱡ ᱵᱩᱱᱱᱟᱹ ᱵᱩᱱᱱᱟᱹ ᱫᱷᱟᱨᱟ ᱪᱟᱞᱟᱜᱼᱟ ᱵᱩᱱᱱᱟᱹ ᱜᱮᱭᱟ ᱚᱱᱟ᱾ ᱜᱟᱰᱟ ᱠᱚ ᱥᱟᱢᱱᱮ ᱜᱮᱭᱟ ᱛᱚ ᱚᱱᱟ ᱵᱩᱱᱱᱟᱹᱜ ᱜᱮᱭᱟ᱾ ᱟᱨ ᱚᱱᱟ ᱡᱟᱦᱟᱸ ᱰᱟᱹᱦᱤ ᱫᱷᱟᱨᱮ ᱢᱮᱱᱟᱜᱼᱟ ᱚᱱᱟ ᱫᱷᱟᱨᱮ ᱫᱚ ᱫᱟᱜ ᱫᱚ ᱛᱟᱦᱮᱱ ᱜᱮᱭᱟ ᱚᱱᱠᱟ ᱥᱮᱞᱚ ᱢᱮᱞᱚ ᱫᱟᱜ ᱛᱮᱠᱚ ᱪᱟᱥ ᱜᱮᱭᱟ᱾ ᱵᱟᱠᱷᱟᱱ ᱚᱝᱠᱟ ᱚᱱᱠᱟ ᱥᱚᱵᱽᱡᱤ ᱴᱚᱵᱽᱡᱤ ᱠᱚ ᱞᱟᱜᱟᱣ ᱜᱮᱭᱟ ᱵᱚᱨᱥᱟ ᱨᱮ ᱦᱮᱜᱱᱟᱜ
ᱚᱸ ᱛᱟᱞᱮ ᱫᱚ ᱜᱚᱝᱠᱮ ᱵᱟᱞᱮ ᱜᱮ ᱱᱟᱯᱟᱭ ᱛᱚ ᱛᱟᱦᱞᱮ ᱛᱚ ᱥᱟᱨᱟᱦᱟᱣ ᱵᱚᱪᱷᱟᱹᱣ ᱜᱮᱯᱮ ᱪᱟᱥ ᱫᱟᱲᱮᱭᱟᱜᱼᱟ ᱥᱮ ᱵᱟᱝ
ᱦᱮᱸ ᱦᱮᱸ ᱦᱳᱭ ᱦᱳᱭ ᱟᱫᱚ ᱟᱫᱚ ᱮ ᱮ ᱮᱭᱟᱹ ᱠᱟᱨᱚᱱ ᱛᱮ ᱦᱚᱲ ᱠᱚ ᱵᱟᱠᱚ ᱪᱟᱥ ᱜᱮᱭᱟ ᱪᱮᱫᱟᱜ ᱥᱮ ᱟᱠᱟ ᱥᱮᱨᱢᱟ ᱫᱚ ᱠᱟᱹᱴᱤᱡ ᱵᱚᱨᱥᱟ ᱵᱮᱥᱤ ᱧᱚᱜ ᱞᱟᱜᱟᱣᱟ ᱛᱚ ᱡᱮᱢᱚᱱ ᱱᱤᱭᱟᱹ ᱥᱮᱨᱢᱟ ᱫᱚ ᱵᱮᱥᱤ ᱧᱚᱜ ᱵᱷᱚᱨᱥᱟ ᱠᱟᱫᱟᱭ ᱤᱱᱟᱹᱛᱮ ᱠᱟᱹᱴᱤᱡ ᱜᱚᱡᱮᱫ ᱡᱟᱦᱟᱸ ᱤᱭᱟᱹ ᱠᱚᱠᱚ ᱨᱚᱦᱚᱭ ᱟᱠᱟᱫᱟ ᱟᱱᱟᱪ ᱯᱱᱟᱪ ᱠᱚ ᱚᱱᱟ ᱠᱚ ᱜᱚᱡᱩᱜ ᱠᱟᱱ ᱛᱟᱠᱚᱣᱟ ᱤᱱᱟᱹᱛᱮ ᱟᱫᱚ ᱱᱤᱭᱟᱹ ᱪᱚᱴ ᱫᱚ ᱚᱱᱟ ᱟᱱᱟᱡᱽ ᱠᱚ ᱵᱟᱝ ᱨᱚᱦᱚᱭ ᱠᱟᱛᱮ ᱦᱩᱲᱩ ᱜᱮ ᱠᱩ ᱨᱚᱦᱚᱭᱠᱟᱜᱼᱟ᱾ ᱦᱩᱸ
ᱛᱟᱦᱚᱞᱮ ᱢᱟᱱᱮ ᱨᱚᱦᱚᱭ ᱠᱚᱫᱚ ᱱᱤᱛ ᱦᱟᱹᱨᱤᱡ ᱛᱮᱫᱚ ᱟᱣᱨᱤ ᱠᱚᱢᱯᱞᱤᱴᱚᱜᱼᱟᱦᱮ ᱥᱮ ᱵᱟᱝ ᱟᱨᱣᱨᱤ ᱢᱩᱪᱟᱹᱫᱜ-ᱟ ᱛ ᱦᱩᱭᱩᱜ ᱠᱟᱱ ᱜᱮᱭᱟ᱾
ᱟᱪᱪᱷᱟ᱾ ᱛᱟᱦᱚᱞᱮ ᱚᱱᱠᱟ ᱟᱯᱮᱥᱮᱫ ᱫᱚ ᱚᱱᱠᱟ ᱵᱩᱨᱩ ᱫᱤᱥᱚᱢ ᱢᱮᱱᱟᱜ ᱛᱚ ᱤᱭᱟ ᱠᱚ ᱢᱮᱱᱟᱜ ᱠᱚᱣᱟ ᱢᱟᱱᱮ ᱚᱱᱠᱟ? ᱵᱤᱨ ᱴᱤᱨ ᱠᱚ ᱢᱮᱱᱟᱜ-ᱟ ᱛᱚ ᱵᱤᱨ ᱠᱚ ᱵᱩᱨᱩ
ᱦᱮᱸ ᱵᱤᱨ ᱛᱤᱜᱤ ᱫᱤᱥᱚᱢ ᱠᱟᱱᱟᱞᱮ ᱵᱤᱨ ᱠᱚᱫᱚ ᱢᱮᱱᱟᱜ ᱜᱮᱭᱟ᱾
ᱚ ᱟᱨ ᱚᱱᱠᱟ ᱥᱮᱸᱫᱽᱨᱟ ᱢᱮᱸᱫᱽᱨᱟ ᱠᱚᱫᱚ ᱪᱮᱜᱠᱟ ᱥᱮᱸᱫᱽᱨᱟ ᱥᱮᱸᱫᱽᱨᱟ ᱢᱮᱱᱟᱜᱼᱟ ᱠᱚ ᱢᱮᱱᱟᱜ-ᱟ᱾
ᱦᱮᱸ ᱮᱸ ᱥᱮᱸᱫᱽᱨᱟ ᱠᱚᱫᱚ ᱢᱟᱱᱮ ᱡᱮᱢᱚᱱ ᱟᱵᱚᱣᱟᱜ ᱤᱭᱟᱹ ᱢᱮᱱᱟᱜᱼᱟ᱾
ᱚ ᱟᱨ ᱨᱤᱡᱤ ᱠᱚ ᱛᱟᱦᱮᱱ ᱦᱮᱸ
ᱦᱮᱸ ᱚᱝᱠᱟ ᱞᱟᱹᱭᱢᱮ ᱢᱟ?
ᱦᱠᱩ ᱚ ᱞᱟᱹᱭᱫᱟᱹᱧ ᱪᱮᱫ ᱠᱚ ᱛᱟᱦᱚᱞᱮ ᱚᱱᱠᱟ ᱥᱮᱸᱫᱽᱨᱟ ᱢᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ ᱥᱮ ᱪᱟᱞᱟᱣ ᱵᱟᱲᱟᱜ ᱜᱮᱭᱟ ᱯᱮ ᱥᱮ
ᱦᱳᱭ ᱦᱳᱭ ᱥᱮᱱ ᱵᱟᱲᱟ ᱦᱩᱭ ᱟᱠᱟᱱ ᱜᱮᱭᱟ᱾ ᱢᱟᱱᱮ ᱥᱮᱸᱫᱽᱨᱟ ᱠᱚᱫᱚ ᱟᱵᱚᱣᱟᱜ ᱢᱟᱱᱮ ᱥᱟᱶᱛᱟ ᱨᱮᱱᱟᱜ ᱦᱚᱸ ᱠᱟᱱᱟ ᱥᱮ ᱛᱟᱦᱚᱞᱮ ᱥᱮᱸᱫᱽᱨᱟ ᱠᱚᱫᱚ ᱥᱮᱱ ᱫᱚ ᱟᱵᱚ ᱦᱚᱸ ᱞᱟᱹᱠᱛᱤ ᱛᱟᱵᱚᱱ
ᱦᱩᱸ ᱦᱩᱸ
ᱥᱮ ᱟᱵᱚᱣᱟᱜ ᱟᱹᱨᱤ ᱪᱟᱹᱞᱤ ᱠᱚ ᱢᱮᱱᱟᱜᱼᱟ ᱚᱱᱟ ᱠᱚᱫᱚ
ᱦᱩᱸ ᱦᱮᱸ ᱚᱱᱟᱢᱟ ᱥᱟ ᱦᱮᱸ ᱦᱟᱯᱲᱟᱢ ᱠᱚᱠᱚ ᱦᱟᱯᱲᱟᱢ ᱠᱚᱠᱚ ᱫᱚᱦᱚᱴᱚᱣ ᱠᱟᱫᱟ ᱡᱮᱦᱮᱛᱩ ᱟᱵᱚᱭᱟᱜ ᱵᱚᱸᱜᱟ ᱵᱩᱨᱩ ᱠᱚ ᱚᱱᱟ ᱚᱱᱟ ᱛᱟᱞᱟ ᱛᱮᱦᱚᱸ ᱵᱚᱸᱜᱟ ᱵᱩᱨᱩ ᱠᱚ ᱢᱮᱱᱟᱜ ᱠᱚᱛᱟ ᱵᱚᱱᱟ ᱛᱚ ᱪᱟᱞᱟᱣ ᱫᱚ ᱫᱚᱨᱠᱟᱨ ᱜᱮᱭᱟ᱾
ᱦᱳᱭ ᱦᱳᱭ
ᱟᱨ ᱟᱞᱮ ᱥᱮᱫ ᱢᱟ ᱤᱭᱟᱹ ᱫᱤᱥᱚᱢ ᱪᱮᱜ ᱠᱚ ᱢᱮᱛᱟᱜᱼᱟ ᱚᱱᱠᱟ ᱠᱟᱹᱢᱤ ᱠᱟᱹᱢᱤ ᱠᱟᱡᱽ ᱜᱮ ᱦᱚᱲ ᱠᱚ ᱵᱮᱥᱛᱚ ᱜᱮᱭᱟ ᱛᱚ ᱚᱱᱠᱟ᱾ ᱠᱷᱮᱛ ᱚᱱᱠᱟ ᱪᱟᱥ ᱡᱟᱭᱜᱟ ᱠᱚ ᱵᱮᱥᱤ ᱧᱚᱜ ᱢᱮᱱᱟᱜᱼᱟ ᱛᱚ ᱛᱚ ᱛᱟᱯᱚᱨᱮ ᱤᱱᱟᱹᱛᱮ ᱚᱱᱠᱟ ᱥᱮᱸᱫᱽᱨᱟ ᱢᱮᱸᱫᱽᱨᱟ ᱠᱚᱫᱚ ᱩᱱᱟᱹᱜ ᱵᱟᱠᱚ ᱤᱭᱟᱹᱜ ᱜᱮᱭᱟ ᱛᱮᱭᱟᱨᱟᱜ ᱜᱮᱭᱟ᱾
ᱜᱚᱝᱠᱮ ᱛᱟᱦᱮ ᱱᱚᱛᱮ ᱛᱚ ᱢᱮᱱᱟᱜ ᱛᱚ ᱡᱮᱢᱚᱱ ᱟᱡᱚᱫᱤᱭᱟᱹ ᱵᱩᱨᱩ ᱥᱮᱸᱫᱽᱨᱟ ᱯᱟᱥᱮ ᱚᱱᱟ ᱠᱚᱨᱮ ᱛᱟᱞᱮ ᱯᱮ ᱥᱮᱱᱚᱜ ᱜᱮᱭᱟ ᱥᱮ ᱵᱟᱝ
ᱚᱱᱟ ᱠᱚᱫᱚ ᱟᱞᱮᱥᱮᱫ ᱫᱚ ᱢᱟ ᱵᱟᱲᱟᱭ ᱫᱚᱠᱚ ᱵᱟᱲᱟᱭ ᱜᱮᱭᱟ ᱛᱚ ᱛᱟᱯᱚᱨᱮ ᱵᱟᱠᱚ, ᱵᱟᱠᱚ ᱪᱟᱞᱟᱜ ᱜᱮᱭᱟ ᱪᱮᱫᱟᱜ ᱥᱮ ᱟᱨᱠᱤ ᱚᱱᱠᱟ ᱦᱮᱸ ᱵᱟᱠᱚ ᱪᱟᱞᱟᱜ ᱜᱮᱭᱟ ᱾
ᱚ᱾
ᱚᱱᱠᱟ ᱥᱳᱨ ᱚᱱᱟ ᱵᱟᱨ ᱟᱞᱮᱥᱮᱫ ᱚᱱᱟ ᱯᱟᱥᱟᱯᱟᱥᱤ ᱠᱟᱹᱴᱤᱡ ᱥᱟᱺᱜᱤᱧ ᱧᱚᱜ ᱜᱮᱭᱟ ᱚᱱᱠᱟ ᱤᱭᱟᱹ ᱛᱟᱠᱚ ᱜᱤ ᱪᱟᱞᱟᱜ ᱜᱮᱭᱟ ᱜᱟᱹᱰᱤ ᱠᱚᱛᱮ ᱠᱚ ᱪᱟᱞᱟᱜ ᱜᱮᱭᱟ ᱥᱮᱸᱫᱽᱨᱟ ᱠᱚ ᱪᱟᱞᱟᱜ ᱜᱮᱭᱟ ᱚᱱᱟ ᱥᱳᱨ ᱨᱮᱜᱮ ᱾ ᱟᱫᱚ ᱚᱱᱟ ᱟᱡᱚᱫᱤᱭᱟᱹ ᱠᱚᱫᱚ ᱩᱱᱟᱹᱜ ᱵᱟᱝᱠᱚ ᱴᱟᱱ ᱜᱮᱭᱟ ᱟᱯᱮ ᱥᱮᱫ ᱫᱚᱠᱚ ᱪᱟᱞᱟᱣ ᱵᱟᱲᱟᱜ ᱜᱮᱭᱟ ᱥᱮ?
ᱦᱳᱭ ᱟᱞᱮᱥᱮᱫ ᱫᱚᱠᱚ ᱪᱟᱞᱟᱜ ᱜᱮᱭᱟ ᱟᱡᱚᱫᱤᱭᱟᱹ ᱥᱮᱸᱫᱽᱨᱟ ᱢᱮᱱᱟᱜᱼᱟ ᱛᱟᱯᱚᱨᱮ ᱟᱨ ᱢᱤᱫᱴᱟᱝ ᱡᱟᱭᱜᱟ ᱠᱚ ᱛᱟᱯᱚᱨ ᱡᱩᱫᱤ ᱠᱚ ᱞᱟᱹᱭ ᱜᱮᱭᱟ ᱛᱟᱦᱞᱮ ᱚᱸᱰᱮ ᱦᱚᱸᱠᱚ ᱥᱮᱱᱚᱜ ᱜᱮᱭᱟ ᱾
ᱟᱫᱚ ᱚᱸᱰᱮ ᱢᱟ ᱟᱹᱰᱤ ᱜᱮ ᱟᱹᱰᱤᱜᱮ ᱟᱰᱤᱜᱮ ᱵᱚᱛᱚᱨᱟ ᱥᱮ ᱵᱚᱛᱚᱨ ᱛᱮᱦᱚᱸ ᱵᱟᱠᱚ ᱪᱟᱞᱟᱜ ᱜᱮᱭᱟ ᱟᱞᱮ ᱥᱮᱫ ᱨᱮᱱ ᱫᱚ ᱾
ᱟᱪᱪᱷᱟ ᱚᱱᱟ ᱠᱚᱫᱚ ᱵᱚᱛᱚᱨ ᱨᱮᱱᱟᱜ ᱫᱚ ᱟᱵᱚ ᱥᱟᱶᱛᱟ ᱨᱮᱱᱟᱜ ᱠᱟᱱᱟ ᱵᱚᱛᱚᱨ ᱠᱚᱫᱚ ᱩᱱᱟᱹᱜ ᱵᱟᱝ ᱧᱮᱞ ᱜᱮ ᱴᱷᱤᱠᱟ ᱾
ᱛᱚ ᱦᱮᱸ᱾
ᱦᱳᱭ ᱚᱱᱠᱟ ᱫᱚ ᱦᱩᱭᱩᱜ ᱜᱮᱭᱟᱢ ᱾
ᱦᱳᱭ ᱟᱫᱚ ᱚᱱᱟ ᱟᱞᱮ ᱦᱮᱸ ᱾
ᱪᱮᱫ ᱪᱤᱠᱟᱹᱭᱱᱟ ᱟᱯᱮ ᱥᱮᱫ ᱪᱷᱤᱠᱟᱹᱭᱮᱱᱟ?
ᱟᱞᱮ ᱥᱮᱫ ᱫᱚ ᱚᱱᱟ-ᱚᱱᱟ, ᱚᱱᱟ ᱠᱷᱟᱹᱛᱤᱨ ᱛᱮ ᱪᱮᱫᱟᱜ ᱞᱮᱭᱟ ᱠᱚ ᱚᱱᱟ ᱫᱚ ᱟᱹᱰᱤ ᱢᱟᱨᱟᱝ ᱵᱤᱨᱵᱩᱨᱩ ᱠᱟᱱᱟ ᱤᱱᱟᱹᱛᱮ ᱞᱟᱹᱭ ᱵᱟᱲᱟᱭ ᱜᱮᱭᱟ ᱠᱚ ᱩᱱᱠᱩ ᱡᱮ ᱫᱟᱹᱫᱩ ᱛᱟᱠᱚ ᱠᱚ ᱛᱟᱦᱮᱸ ᱠᱟᱱᱟ ᱛᱚ ᱞᱟᱹᱭ ᱵᱟᱲᱟᱭ ᱜᱮᱭᱟᱠᱚ ᱡᱮ ᱟᱹᱰᱤ ᱢᱟᱨᱟᱝ ᱵᱤᱨ ᱠᱟᱱᱟ ᱟᱹᱰᱤ ᱞᱮᱠᱟᱱ ᱡᱤᱵᱽ-ᱡᱤᱭᱟᱹᱞᱤ ᱠᱚ ᱧᱟᱢᱚᱜ-ᱟ ᱵᱮᱥᱤ ᱵᱚᱛᱚᱨᱟᱱᱟᱜ ᱫᱚᱢᱮ ᱡᱤᱭᱟᱹᱞᱤ ᱢᱮᱱᱟᱜ ᱠᱚᱣᱟ ᱤᱱᱟᱹᱛᱮ ᱵᱟᱠᱚ ᱪᱟᱞᱟᱜ ᱜᱮᱭᱟ ᱾ ᱟᱫ ᱦᱩᱸ᱾
ᱟᱨ ᱛᱟᱦᱚᱞᱮ ᱜᱚᱝᱠᱮ ᱤᱭᱟᱹ ᱫᱚ ᱪᱮᱫ ᱠᱚ ᱞᱟᱹᱭᱟ ᱵᱟᱦᱟ ᱢᱟᱜ-ᱢᱚᱬᱮ ᱠᱚᱫᱚ ᱥᱚᱦᱨᱟᱭ ᱠᱚ ᱪᱮᱫᱠᱟ ᱦᱩᱭᱩᱜᱼᱟ ᱢᱟᱱᱟᱣᱟᱯᱮ ᱪᱮᱫ ᱞᱮᱠᱟ?
ᱚ ᱟᱞᱮᱥᱮᱫ ᱫᱚ ᱵᱟᱦᱟ ᱫᱚ ᱦᱩᱭᱩᱜ ᱠᱟᱱᱟ ᱦᱮᱸ ᱵᱟᱦᱟ ᱫᱚᱠᱚ ᱢᱟᱱᱟᱣᱟ ᱵᱟᱨᱥᱤᱧ ᱾ ᱛᱟᱯᱚᱨᱮ ᱚᱱᱟ ᱥᱚᱦᱚᱨᱟᱭ ᱴᱟᱜ ᱫᱚ ᱥᱚᱦᱚᱨᱟᱭ ᱡᱟᱦᱟᱸ ᱢᱮᱱᱟᱜᱼᱟ ᱚᱱᱟ ᱥᱚᱦᱨᱟᱭ ᱫᱚ ᱚᱱᱟ ᱦᱚᱸ ᱵᱟᱨᱥᱤᱧ ᱠᱚ ᱢᱟᱱᱟᱣᱟ ᱚᱱᱟ ᱥᱚᱦ ᱟᱨᱠᱤ ᱚᱱᱟ ᱤᱭᱟᱹ ᱞᱮᱠᱟ ᱦᱩᱭᱩᱜᱼᱟ ᱢᱤᱫᱴᱟᱝ ᱤᱭᱟᱹ ᱠᱚ ᱰᱟᱹᱝᱨᱤ ᱠᱚᱠᱚ ᱠᱷᱩᱱᱴᱟᱹᱣ ᱵᱟᱲᱟ ᱠᱮᱫ ᱠᱚᱣᱟ ᱛᱟᱯᱚᱨᱮ ᱢᱤᱫ ᱫᱤᱱ ᱫᱚᱥᱟᱨ ᱦᱤᱞᱳᱜ ᱫᱚᱥᱟᱨ ᱦᱤᱞᱳᱜ ᱯᱚᱨᱚᱵᱽ ᱮᱱᱮᱡ ᱠᱚ ᱦᱩᱭᱩᱜ-ᱟ ᱚᱱᱟᱜᱮ ᱦᱩᱭᱱᱟ ᱟᱨ ᱚᱱᱟ ᱠᱚᱜᱮ ᱦᱩᱭᱩᱜ ᱜᱮᱭᱟ ᱟᱫᱚ ᱚᱱᱟ ᱡᱮ ᱚᱱᱟ ᱤᱭᱟᱹ ᱪᱮᱫ ᱠᱚ ᱢᱮᱛᱟᱜᱼᱟ ᱚᱱᱮ ᱡᱮᱢᱚᱱ ᱥᱟᱠᱨᱟᱛ ᱚᱱᱟ ᱢᱚᱬᱮ ᱢᱟᱦᱟ ᱫᱚ ᱵᱟᱠᱚ ᱢᱟᱱᱟᱣ ᱜᱮᱭᱟ ᱢᱤᱫ ᱫᱤᱱ ᱛᱮᱜᱮ ᱢᱤᱫ ᱫᱤᱱ ᱵᱟᱨᱥᱤᱧ ᱛᱮᱜᱮ ᱠᱚ ᱪᱟᱵᱟᱭᱟ ᱾
ᱦᱳᱭ ᱦᱳᱭ ᱟᱞᱮ ᱥᱮᱫ ᱦᱚᱸ ᱚᱱᱠᱟᱜᱮ ᱵᱟᱦᱟ ᱥᱚᱦᱨᱟᱭ ᱠᱚ ᱦᱩᱭᱩᱜᱼᱟ ᱛᱟᱯᱚᱨᱮ ᱥᱚᱨᱦᱟᱭ ᱫᱚ ᱚᱱᱠᱟ ᱠᱚ
ᱟᱯᱮ ᱥᱮᱫ ᱫᱚ ᱛᱟᱦᱚᱞᱮ ᱤᱭᱟᱹ ᱠᱚ ᱪᱮᱫ ᱞᱮᱠᱟ ᱠᱚ ᱢᱟᱱᱟᱣ ᱜᱮᱭᱟ ᱚᱱᱮ ᱪᱮᱫ ᱠᱚ ᱢᱮᱛᱟᱜ-ᱟ ᱤᱭᱟᱹ ᱴᱟᱜ ᱥᱟᱠᱨᱟᱛ ᱴᱟᱜ?
ᱥᱟᱠᱨᱟᱛ ᱫᱚ ᱡᱟᱠ ᱡᱚᱢᱚᱠ ᱠᱟᱛᱮᱜ ᱜᱮᱠᱚ ᱢᱟᱱᱟᱣᱟ ᱾
ᱚ᱾
ᱢᱟᱱᱟᱣ ᱜᱮᱭᱟ ᱠᱚ ᱛᱟᱨᱯᱚᱨᱮ ᱡᱮᱢᱚᱱ ᱯᱳᱭᱞᱳ ᱫᱤᱱ ᱫᱚ ᱦᱩᱭᱩᱜ ᱠᱟᱱᱟ ᱥᱤᱧ ᱥᱟᱠᱨᱟᱛ ᱾ ᱚᱱᱟ ᱯᱳᱭᱞᱳ ᱧᱤᱫᱟᱹ ᱥᱟᱠᱨᱟᱛ ᱠᱟᱱᱟ ᱡᱟᱦᱟᱸ ᱫᱚ ᱦᱚᱞᱚᱝ ᱦᱩᱲᱩᱝ ᱠᱚ ᱞᱟᱹᱭᱟ᱾ ᱚᱱᱟ ᱯᱚᱨᱮ ᱚᱱᱟ ᱯᱚᱨ ᱫᱚᱥᱟᱨ ᱫᱤᱱ ᱠᱟᱱᱟ ᱥᱤᱧ ᱥᱤᱧ ᱥᱟᱠᱨᱟᱛ ᱟᱨ ᱚᱱᱟ ᱫᱤᱱ ᱨᱮ ᱟᱵᱟᱨ ᱵᱷᱮᱡᱷᱟ ᱠᱚ ᱛᱩᱧᱟ᱾
ᱚ ᱟᱪᱷᱟ ᱟᱨ, ᱟᱨ ᱚᱱᱟ ᱤᱭᱟᱹ ᱫᱚ ᱪᱷᱟ ᱟᱪᱷᱟ ᱚᱱᱟ ᱵᱮᱡᱷᱟ ᱫᱚᱠᱚ ᱵᱤᱫᱽ ᱚᱱᱟ ᱚᱠᱚᱭ ᱚᱠᱚᱭᱮ ᱵᱤᱫᱟ ᱩᱱᱤ ᱪᱤᱞᱮ ᱡᱚᱜᱽ ᱪᱤᱞᱤ ᱡᱚᱜᱽ ᱢᱟᱺᱡᱷᱤ ᱥᱮ ᱚᱠᱚᱭ ᱵᱤᱫᱽᱷᱟ?
ᱚᱱᱠᱟ ᱜᱮ ᱡᱚᱜᱽ ᱢᱟᱺᱡᱷᱤ ᱜᱮ ᱟᱸᱡᱚᱢ ᱠᱟᱱᱟ ᱾
ᱚ ᱦᱮᱸ ᱡᱚᱜᱽ ᱵᱟᱺᱡᱤ ᱦᱮᱸ ᱩᱱᱠᱤᱱ ᱵᱟᱱᱟᱨ ᱛᱮᱜᱮ ᱢᱮᱛᱟᱜ ᱟᱨ ᱤᱭᱟᱹ ᱛᱟᱦᱚᱞᱮ ᱤᱭᱟᱹ ᱥᱚᱦᱚᱨᱟᱭ ᱠᱚᱫᱚ ᱵᱟᱝ ᱦᱩᱭᱩᱜ ᱜᱮᱭᱟ ᱟᱯᱮ ᱥᱮᱡ ᱫᱚ? ᱥᱚᱦᱚᱨᱟᱭ ᱠᱚᱫᱚ ᱛᱟᱦᱚᱞᱮ ᱪᱮᱫᱠᱟ ᱢᱟᱱᱟᱣ ᱜᱮᱭᱟᱯᱮ ᱥᱮ ᱵᱟᱝ? ᱟᱞᱮ ᱥᱮᱫ ᱢᱟ ᱥᱚᱦᱚᱨᱟᱭ ᱠᱚ ᱢᱟᱱᱟᱣ ᱜᱮᱭᱟ ᱾ ᱜᱚᱝᱠᱮ ᱚᱠᱟᱭᱱᱟ ᱵᱤᱱ? ᱥᱚᱦᱨᱟᱭ ᱠᱚᱫᱚ ᱠᱚ ᱢᱟᱱᱟᱣ ᱜᱮᱭᱟ ᱠᱤᱱᱛᱩ ᱥᱮᱨᱚᱠᱚᱢ ᱫᱚ ᱵᱟᱠᱚ ᱢᱟᱱᱟᱣᱟ᱾ ᱪᱮᱫᱟᱜ ᱵᱟᱝ ᱥᱮ ᱥᱚᱦᱨᱟᱭ, ᱦᱮᱸ? ᱦᱮᱞᱳ
ᱟᱫᱚ ᱚᱱᱠᱟ ᱞᱮᱠᱟᱛᱮ